ᱦᱮᱸ ᱦᱮᱞᱳ ᱜᱚᱝᱠᱮ ᱦᱮᱸ ᱡᱚᱦᱟᱨ ᱜᱮ, ᱦᱳᱭ ᱜᱚᱝᱠᱮ ᱡᱚᱦᱟᱨ ᱜᱮ᱾ ᱦᱮᱸ ᱜᱚᱝᱠᱮ ᱢᱮᱱᱫᱚ ᱱᱟᱯᱟᱭ ᱵᱟᱲᱟ ᱜᱮᱭᱟᱵᱮᱱ ᱥᱮ?
ᱦᱮᱸ ᱟᱹᱞᱤᱧ ᱫᱚ ᱵᱮᱥ ᱜᱮ
ᱦᱮᱸ ᱜᱚᱝᱠᱮ ᱟᱹᱞᱤᱧ ᱦᱚᱸ ᱱᱟᱯᱟᱭ ᱜᱮ, ᱥᱟᱶᱛᱮ ᱥᱟᱱᱟᱢ ᱚᱲᱟᱜ ᱦᱚᱲ ᱱᱟᱹᱭᱜᱮ ᱱᱟᱯᱟᱭ ᱜᱮ ᱢᱮᱱᱟᱜ ᱠᱟᱫ ᱞᱮᱭᱟ᱾ ᱟᱨ ᱟᱥᱚᱜ ᱟᱹᱞᱤᱧ ᱮᱸ ᱡᱟᱛᱮ ᱥᱟᱱᱟᱢ ᱢᱟᱹᱱᱢᱤ ᱱᱟᱹᱭ ᱜᱮ ᱱᱟᱯᱟᱭ ᱜᱮᱵᱚᱱ ᱛᱟᱦᱮᱱ ᱢᱟ᱾ ᱦᱮᱸ ᱜᱚᱝᱠᱮ ᱛᱟᱞᱦᱮ ᱢᱮᱱᱫᱟᱞᱤᱧ ᱱᱤᱛ ᱞᱮᱠᱟ ᱫᱚ ᱱᱟᱸᱜ ᱪᱮᱫ ᱠᱚᱵᱮᱱ ᱪᱤᱠᱟᱹ ᱵᱟᱲᱟᱭ ᱜᱮᱭᱟ ᱚᱱᱠᱟ ᱫᱚ? ᱦᱚᱸ ᱢᱮᱱᱫᱟᱞᱤᱧ ᱱᱤᱛ ᱞᱮᱠᱟ ᱱᱟᱦᱟᱸᱜ ᱪᱮᱫ ᱠᱚᱵᱮᱱ ᱪᱤᱠᱟᱹ ᱵᱟᱲᱟᱭ ᱜᱮᱭᱟ?
ᱟ ᱜᱚᱝᱠᱮ
ᱚᱱᱟ
ᱦᱚᱸ ᱜᱚᱝᱠᱮ ᱢᱮᱱᱫᱟᱞᱤᱧ ᱠᱟᱹᱴᱤᱡ ᱴᱟᱣᱟᱨ ᱛᱟᱵᱤᱱ ᱰᱤᱥᱴᱟᱵ ᱮᱜᱟᱭ᱾ ᱦᱮᱞᱳ ᱦᱮᱞᱳ᱾ ᱦᱮᱞᱳ᱾
ᱜᱚᱝᱠᱮ ᱴᱟᱣᱟᱨ ᱛᱟᱵᱤᱱ ᱰᱤᱥᱴᱟᱵ ᱮᱜᱟᱭ᱾